ᱦᱮᱞᱳ᱾
ᱦᱮᱸ ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱞᱳ ᱢᱮᱱ ᱫᱟᱹᱧ ᱪᱤᱠᱟᱹ ᱦᱩᱭᱩᱜ ᱠᱟᱱᱟ?
ᱪᱤᱫ ᱠᱚᱸᱵᱤᱱ ᱪᱤᱠᱟᱹ ᱭᱮᱫ ᱛᱮ ᱦᱮᱸᱨᱳ᱾
ᱟᱹᱞᱤᱧ ᱚᱸᱰᱮ ᱫᱩᱲᱩᱵ ᱠᱟᱱᱟ ᱞᱤᱧ ᱱᱚᱰᱮ ᱤᱭᱟᱹ ᱨᱮ ᱞᱤᱧ ᱫᱩᱲᱩᱵ ᱠᱟᱱᱟ ᱞᱤᱧ ᱯᱤᱰᱟᱹ ᱨᱮ ᱞᱤᱧ ᱫᱩᱲᱩᱵ ᱠᱟᱱᱟ᱾
ᱚ᱾
ᱤᱭᱟ ᱠᱚ ᱡᱚᱢ ᱦᱩᱭᱱᱟ ᱪᱟ ᱠᱩ ᱧᱩ ᱦᱩᱭᱱᱟ? ᱪᱟ ᱠᱚ ᱧᱩ ᱦᱩᱭᱱᱟ ᱥᱮ ᱟᱹᱣᱨᱤ ᱦᱩᱭᱩᱜᱼᱟ?
ᱦᱮᱸ ᱧᱩ ᱦᱩᱭᱱᱟ ᱪᱟᱨ ᱫᱚ ᱤᱱᱟ ᱨᱮᱜᱮ᱾
ᱦᱮᱸ᱾
ᱦᱮᱸ᱾
ᱚᱠᱟ ᱛᱮ ᱦᱩᱭᱩᱜᱼᱟ ᱪᱟᱞᱟᱜ ᱛᱟᱣ ᱛᱚ ᱱᱤᱛᱚᱜ ᱫᱚ? ᱦᱮᱞᱳ᱾
ᱚ᱾
ᱚᱠᱟ ᱛᱮ ᱪᱟᱞᱟᱣ ᱫᱚ ᱵᱟᱝ ᱦᱩᱭᱩᱜ ᱜᱤᱭᱟ ᱱᱚᱣᱟ
ᱦᱩ ᱚᱠᱟᱛᱮ ᱪᱟᱞᱟᱜ ᱦᱩᱭᱩᱜᱼᱟ? ᱦᱮᱞᱳ ᱤᱭᱟᱹ ᱵᱟᱝ ᱟᱸᱡᱚᱢᱚᱜ ᱠᱟᱱ ᱛᱟᱢᱟ ᱨᱚᱲ ᱵᱟᱝ ᱟᱸᱡᱚᱜ ᱠᱟᱱ ᱛᱟᱢᱟ᱾ ᱦᱮᱸ ᱢᱮᱱᱤᱧ ᱠᱟᱛᱮ
ᱚᱠᱟ ᱛᱮ ᱵᱟᱝ ᱥᱮᱱᱚᱜ ᱦᱩᱭᱩᱜ ᱟ ᱱᱤᱛᱚᱜ ᱫᱚ᱾
ᱚ ᱚᱠᱟ ᱤᱭᱟᱹᱠᱚᱨᱮᱜ ᱜᱮ ᱚ ᱚᱚ ᱚᱲᱟᱜ ᱠᱚᱨᱮ ᱜᱮ?
ᱟᱸᱡᱚᱢᱚᱜ ᱠᱟᱱᱟ ᱥᱮ ᱵᱟᱝ?
ᱦᱮᱸ ᱴᱷᱤᱠ ᱜᱮ ᱟᱸᱡᱚᱢᱚᱜ ᱠᱟᱱᱟ᱾ ᱟᱯᱷᱚᱨ ᱫᱚ ᱦᱩᱭᱱᱟ ᱤᱭᱟᱹ ᱜᱤᱰᱤ ᱠᱚ ᱚᱝᱠᱟ ᱦᱩ ᱦᱩ ᱦᱩᱲᱩ ᱜᱤᱰᱤ ᱠᱚ ᱫᱚ ᱥᱮ ᱟᱹᱣᱨᱤ ᱦᱩᱭᱩᱜ-ᱟ? ᱦᱮᱞᱳ᱾ ᱦᱮᱞᱳ᱾ ᱢᱮᱱᱫᱤᱧ ᱤ ᱤ ᱤᱭᱟᱹ ᱠᱚᱫᱚ ᱯᱮ ᱜᱤᱹᱰᱤ ᱠᱮᱫᱟ ᱤᱭᱟᱹ ᱠᱚᱫᱟᱴᱚ ᱦᱩᱲᱩ ᱠᱚᱫᱚ? ᱥᱮ ᱟᱹᱨᱤ ᱜᱤᱰᱤᱭᱟ? ᱢᱮᱱᱫᱟᱹᱧ ᱟᱢᱟᱜ ᱨᱳᱲ ᱵᱟᱝ ᱟᱸᱡᱚᱢᱚᱜ ᱠᱟᱱ ᱛᱟᱢᱟ ᱱᱟᱥᱮ ᱱᱟᱜ ᱰᱤᱥᱴᱟᱵ ᱮᱫ ᱜᱮᱭᱟᱭ᱾
ᱦᱮᱞᱳ᱾
ᱢᱮᱱ ᱫᱤᱧ ᱤᱭᱟᱹ ᱪᱟᱜ ᱢᱮ ᱴᱟᱣᱟᱨᱮ ᱪᱟᱜ ᱢᱮ ᱴᱟᱣᱟᱨ ᱪᱟᱞᱟᱜ ᱢᱮ᱾ ᱦᱮᱞᱳ, ᱢᱮᱱ ᱫᱟᱹᱧ ᱤ ᱤ ᱤᱭᱟᱹ ᱥᱮᱫ ᱪᱟᱞᱟᱜ ᱵᱮᱱ᱾ ᱴᱟᱣᱟᱨ ᱥᱮᱫ ᱪᱟᱞᱟᱜ ᱵᱮᱱ᱾
ᱦᱮᱞᱳ ᱞᱟᱹᱭ ᱵᱮᱱ᱾
ᱦᱮᱸ ᱦᱮᱸ ᱢᱮᱱ ᱫᱟᱹᱧ ᱛᱚᱵᱮ ᱤᱭᱟᱹ ᱠᱚ ᱜᱤᱰᱤ ᱦᱩᱭᱱᱟ ᱟᱯᱷᱚᱨ ᱠᱚ ᱥᱮ ᱜᱤᱰᱤ ᱟᱹᱣᱨᱤ ᱦᱩᱭᱩᱜᱼᱟ?
ᱦᱮᱸ᱾
ᱦᱮᱞᱳ᱾
ᱦᱮᱸ, ᱱᱤᱛᱳᱜ? ᱦᱮᱞᱳ᱾
ᱦᱮᱸ ᱟᱸᱡᱚᱢᱚᱜ ᱠᱟᱱᱟ ᱱᱤᱛᱚᱜ ᱫᱚ ᱟᱹᱣᱨᱤ ᱰᱤ ᱦᱩᱭᱩᱜ-ᱟ ᱟᱯᱷᱚᱨ ᱠᱚᱫᱚ ᱫᱟᱜ ᱜᱮ ᱵᱟᱭ ᱫᱟᱜ ᱠᱟᱫᱟ ᱟᱫᱚ ᱛᱟᱞᱦᱮ ᱟᱯᱷᱚᱨ ᱠᱚ ᱠᱚᱦᱚᱸ ᱵᱟᱝ ᱜᱤᱰᱤ ᱦᱩᱭ ᱠᱟᱱᱟ᱾
ᱦᱮᱸ ᱱᱚᱛᱮ ᱦᱚᱸ ᱚᱱᱠᱟ ᱜᱮ, ᱫᱟᱜ ᱵᱟᱭ ᱫᱟᱜ ᱫᱟᱥᱮ᱾ ᱪᱤᱠᱟᱨᱮᱢ ᱜᱤᱲᱤᱭᱟ ᱛᱟᱨ ᱱᱚᱛᱮ ᱠᱷᱚᱱ ᱜᱤᱰᱤᱭᱟᱜ ᱜᱮᱭᱟ ᱱᱚᱝᱠᱟ ᱱᱚᱠᱟ ᱛᱷᱚᱲᱟ ᱛᱷᱚᱲᱤ ᱫᱚ ᱾
ᱦᱮᱸ ᱾
ᱱᱚ ᱱᱚᱝᱠᱟᱱ ᱛᱷᱚᱲᱟ ᱛᱷᱩᱚᱲᱤ ᱠᱚ ᱜᱤᱰᱤ ᱠᱟᱫᱟ ᱫᱚᱢᱮ ᱦᱚ ᱵᱟᱝ ᱾
ᱚ ᱾
ᱟᱵ ᱟᱯ ᱨᱮᱵᱤᱱ ᱜᱤᱰᱤᱭᱟ ᱥᱮ ᱮᱠᱫᱚᱢ ᱵᱮ ᱮᱚᱵ ᱟᱠᱟᱱᱟ? ᱦᱮᱸ ᱛᱷᱚᱲᱟ ᱛᱷᱚᱲᱤ ᱫᱟᱜ ᱵᱟᱭ ᱥᱮ ᱟᱨᱚ ᱫᱟᱜ ᱦᱚᱞᱟ ᱥᱮ ᱵᱟᱭ ᱫᱟᱜ ᱟᱠᱟᱫᱟ ᱾
ᱦᱚᱞᱟ ᱫᱚ ᱟᱞᱮ ᱥᱮᱫ ᱫᱚ ᱵᱟᱭ ᱫᱟᱜ ᱟᱠᱟᱫᱟ ᱱᱚᱱᱛᱮ ᱫᱚ ᱥᱤᱛᱩᱝ ᱠᱟᱜ ᱛᱟᱦᱮᱱ ᱜᱮᱭᱟ ᱰᱷᱮᱨ ᱜᱮ ᱾ ᱵᱟᱭ ᱫᱟᱜ ᱟᱠᱟᱫ ᱛᱟᱦᱮᱸᱱᱟ ᱾
ᱦᱮᱸ, ᱱᱚᱛᱮ ᱦᱚᱞᱟᱥ ᱥᱤᱛᱩᱝ ᱵᱟᱭ ᱥᱤᱛᱩᱝ ᱠᱟᱫᱟ ᱦᱚᱞᱟ ᱮᱠᱫᱚ ᱾ ᱛᱟ ᱵᱟᱭ ᱫᱟᱜ ᱠᱟᱫᱟ ᱫᱚ ᱛᱤᱦᱤᱧ ᱢᱟ ᱛᱚ ᱦᱚᱸᱜ-ᱚ ᱥᱤ ᱥᱤᱛᱩᱝ
ᱚᱱᱛᱮ ᱫᱟᱜ ᱞᱮᱫᱟᱭ ᱥᱮ ᱪᱮᱫ?
ᱵᱟ ᱵᱟᱭ ᱫᱟᱜ ᱟᱠᱟᱫᱟ ᱾ ᱨᱤᱢᱤᱞ ᱨᱤᱢᱤᱞ ᱞᱮᱜ ᱜᱮᱭᱟᱭ ᱟᱫᱚ ᱵᱟᱭ ᱫᱟᱜ ᱠᱟᱫᱟ, ᱥᱮᱛᱟᱜ ᱠᱷᱚᱡ ᱛᱮᱦᱮ ᱠᱟᱱᱟ ᱚᱱᱠᱟ ᱜᱮ ᱨᱤᱢᱤᱞ ᱨᱤᱢᱤᱞ ᱠᱚ ᱧᱤᱨᱟ ᱠᱚ ᱾
ᱚ, ᱡᱚᱢ ᱵᱟᱲᱟ ᱠᱮᱫᱟ ᱵᱮᱱ ᱥᱮ ᱟᱹᱣᱨᱤ?
ᱡᱚᱢ ᱠᱮᱫᱟ ᱱᱤᱛᱚᱜ ᱜᱮ ᱪᱟ ᱠᱩᱞᱤᱧ ᱧᱩ ᱠᱮᱫᱟ ᱱᱚᱛᱮ ᱞᱤᱧ ᱩᱰᱩᱜ ᱠᱟᱱᱟ ᱫᱚ ᱾ ᱯᱤᱸᱰᱟᱹ ᱨᱤᱧ ᱫᱩᱲᱩᱵ ᱟᱠᱟᱱᱟ ᱠᱩᱞᱦᱤ ᱨᱮ ᱾
ᱟᱣ ᱾
ᱟᱯᱮ ᱡᱚᱢ ᱠᱮᱜ-ᱟ ᱯᱮ ᱥᱮ ᱟᱹᱣᱨᱤ ᱡᱚᱢᱟ?
ᱟᱹᱣᱨᱤ ᱡᱚᱢ ᱦᱩᱭᱩᱜᱼᱟ ᱟᱫᱚ ᱟᱹᱠᱤᱱ ᱯᱟᱲᱟᱜ ᱠᱟᱱᱟ ᱦᱟᱸᱜ ᱟᱫᱚ ᱡᱚᱢ ᱦᱩᱭᱩᱜᱼᱟ, ᱟᱹᱣᱨᱤ ᱡᱚᱢᱟ ᱡᱚᱢ ᱫᱚ ᱾
ᱦᱮᱸ ᱟᱨ ᱟᱢᱟᱜ ᱟᱢᱟᱜ ᱥᱩᱨ ᱪᱮᱜ ᱠᱟᱯᱮ ᱢᱟᱨᱟᱣ ᱜᱮᱭᱟ ᱦᱟᱸᱜ ᱟᱢᱟᱵᱟᱵᱟᱹᱭ ᱫᱚ?
ᱦᱮᱸ ᱟᱢᱵᱟᱵᱚᱛᱤ ᱢᱟᱱᱟᱣ ᱛᱟᱦᱮᱱ ᱜᱮᱭᱟ ᱞᱮ ᱵᱷᱟᱹᱜᱤ ᱜᱮ ᱾ ᱥᱮᱫᱤᱱ ᱢᱟ ᱟᱫᱚ ᱠᱟᱱᱴᱷᱟᱲ ᱠᱚᱠᱚ ᱡᱚᱢ ᱟᱥᱮ, ᱦᱳᱭ ᱦᱳᱭ ᱾
ᱯᱟᱛᱟ ᱦᱚᱸ ᱦᱩᱭᱩᱜ
ᱦᱮᱸ ᱛᱟᱦᱮᱱᱟ ᱚᱠᱟ ᱨᱮ ᱟᱨ ᱟᱡ ᱡᱚᱠᱷᱚᱡ ᱟᱯᱮ ᱫᱚᱯᱮ ᱪᱮᱫ ᱠᱚᱯᱮ ᱢᱟᱱᱟᱣ ᱫᱟ ᱛᱟᱣ ᱦᱮᱞᱳ ᱢᱟᱱᱮ ᱟᱯᱮ ᱥᱮ ᱢᱟᱱᱟᱣ ᱜᱮᱭᱟ ᱪᱮᱫᱠᱟ ᱟᱢᱵᱟᱵᱚᱛᱤ ᱫᱚ?
ᱵᱷᱟᱹᱜᱤ ᱜᱮᱞᱮ ᱢᱟᱱᱟᱣ ᱛᱟᱦᱮᱱ ᱜᱮᱭᱟ ᱾ ᱮᱸᱫ ᱟᱞᱮ ᱥᱮᱫ ᱢᱟ ᱯᱟᱛᱟ ᱦᱚᱸ ᱦᱩᱭᱩᱜ ᱛᱟᱦᱮᱸᱱᱟ ᱟᱢᱵᱟᱵᱩᱛᱤ ᱨᱮ ᱟᱸᱢᱵᱟᱵᱩᱛᱤ ᱨᱮ ᱯᱟᱛᱟ ᱦᱩᱭᱩᱜᱼᱟ, ᱛᱟᱯᱚᱨᱮ ᱚᱸᱰᱮ ᱮᱱᱮᱡ ᱥᱮᱨᱮᱧ ᱠᱚ ᱦᱩᱭᱩᱜ ᱛᱟᱦᱮᱱᱟ ᱦᱮᱸ ᱾ ᱦᱮᱸ ᱵᱟᱦᱟ, ᱞᱟᱜᱽᱲᱮ ᱦᱮᱯᱨᱟᱣ ᱠᱚ ᱠᱚ ᱫᱚᱦᱚᱭᱮᱫ ᱛᱟᱦᱮᱸᱱᱟ ᱾
ᱚ ᱟᱪᱪᱷᱟ ᱛᱟᱨ ᱢᱟᱱᱮ ᱟᱯᱮ ᱵᱚᱡᱽ ᱟᱯᱮ ᱯᱮ ᱱᱚᱠᱟ ᱠᱚᱨᱟᱭ ᱜᱮᱭᱟ ᱥᱮ ᱫᱤᱠᱩ ᱠᱚ ᱠᱚᱨᱟᱭᱟ ᱯᱟᱛᱟ ᱫᱚ?
ᱯᱟᱛᱟ ᱫᱚ ᱡᱚᱛᱚ ᱜᱮ ᱦᱚᱲ ᱜᱮᱠᱚ ᱠᱚᱨᱟᱣ ᱛᱟᱦᱮᱱ ᱱᱚᱸᱰᱮ ᱫᱚ ᱾
ᱦᱮᱸ, ᱱᱚᱛᱮ ᱫᱚ ᱚᱱᱟ ᱠᱚᱫᱚ ᱵᱟᱝ ᱦᱩᱭᱩᱜᱼᱟ ᱱᱚᱣᱟ ᱠᱚᱫᱚ ᱾ ᱥᱩᱫᱩ ᱚᱱᱟ ᱤᱭᱟᱹ ᱛᱮᱫ ᱠᱚ ᱢᱟ ᱢᱟᱱᱟᱣ ᱜᱮᱭᱟ ᱱᱚᱝᱠᱟ ᱟᱢᱵᱟᱵᱚᱛᱤ ᱛᱮᱫ ᱠᱚ ᱢᱟᱱᱟᱣ ᱜᱮᱭᱟ ᱯᱟᱛᱟ ᱞᱮᱠᱟ ᱫᱚ ᱵᱟᱝ ᱦᱩᱭᱩᱜ ᱜᱮᱭᱟ ᱾
ᱚ ᱾ ᱵᱟᱝᱟ ᱟᱫᱚ ᱟᱞᱮ ᱥᱮᱫ ᱫᱚ ᱚᱱᱮ ᱮᱱᱮᱡ ᱦᱮᱯᱨᱟᱣ ᱠᱚᱦᱚᱸ
ᱦᱮᱸ᱾
ᱛᱟᱦᱮᱱᱟ ᱯᱟᱛᱟ ᱮᱱᱮᱡ ᱞᱟᱜᱽᱲᱮ ᱮᱱᱮᱡ ᱦᱩᱸ᱾
ᱦᱩᱸ ᱦᱩᱸ ᱱᱚᱛᱮ ᱨᱮ ᱚᱱᱟ ᱠᱚᱫᱚ ᱵᱟᱝ ᱦᱩᱭᱩᱜ ᱜᱮᱭᱟ᱾
ᱟᱨ ᱟᱨ ᱢᱟᱱᱟᱣ ᱜᱮᱭᱟ ᱱᱚᱝᱠᱟ ᱤᱭᱟᱹ ᱫᱚ ᱦᱩᱞ ᱢᱟᱦᱟ ᱫᱚ ᱥᱮ ᱵᱟᱯᱮ ᱢᱟᱱᱟᱣ ᱜᱮᱭᱟ? ᱦᱮᱞᱳ᱾ ᱦᱮᱞᱳ, ᱴᱟᱣᱟᱨ ᱨᱮ ᱪᱟᱜ ᱵᱮᱱ ᱴᱟᱣᱟᱨ
ᱢᱮᱱᱟᱜ ᱜᱮᱭᱟ᱾
ᱦᱮᱸ ᱠᱟ ᱴᱷᱮᱡ ᱟᱯᱮᱭᱟᱜ ᱟ ᱟᱹᱛᱩ ᱨᱮᱥᱮ ᱪᱮᱫᱠᱟ?
ᱴᱟᱜ ᱦᱩᱭᱩᱜᱼᱟ ᱢᱩᱴᱷᱟᱹᱱ ᱨᱮ᱾
ᱦᱩᱸ᱾
ᱟᱨ ᱚᱱᱠᱟ ᱢᱟᱹᱱᱟᱱ ᱜᱚᱝᱠᱮ ᱠᱚᱠᱚ ᱦᱤᱡᱩᱜ ᱛᱷᱟ. ᱱ ᱜᱮᱭᱟ᱾ ᱦᱩᱸ ᱟᱫᱚ ᱩᱱᱠᱩ ᱠᱚᱜᱮ ᱠᱚ ᱞᱟᱹᱭ ᱵᱟᱲᱟᱭᱟ ᱦᱩᱞᱩ ᱦᱩᱞ ᱢᱟᱦᱟ ᱱᱤᱭᱟ. ᱫᱚ ᱠᱟ. ᱴᱤᱡ᱾
ᱦᱮᱸ᱾ ᱟᱞᱮ ᱟᱹᱛᱩ ᱨᱮᱫᱚ ᱩᱱᱠᱩ ᱵᱟᱝ ᱠᱚ ᱦᱤᱡᱩᱜ ᱜᱤᱭᱟ ᱱᱚᱝᱠᱟ ᱱᱚᱝᱠᱟ ᱢᱩᱨᱛᱤ ᱫᱚ ᱵᱟᱞᱮ ᱵᱮᱱᱟᱣᱟ ᱟᱞᱮ ᱠᱚᱣᱟ ᱢᱩᱨᱛᱤ ᱠᱚ ᱵᱮᱱᱟᱣ ᱠᱚᱣᱟ ᱟᱞᱮ ᱱᱚᱝᱠᱟ ᱯᱨᱳᱜᱨᱟᱢ ᱠᱚᱫᱚ ᱵᱟᱝ ᱦᱩ ᱜᱮᱭᱟᱢ ᱱᱚᱝᱠᱟ ᱯᱩᱡᱟᱹ ᱨᱮᱠᱚ ᱫᱤᱠᱩ ᱜᱤ ᱵᱮᱥᱤᱭᱟ ᱱᱚᱝᱠᱟ ᱤᱭᱟ. ᱛᱮᱞᱮ ᱠᱚᱴᱟᱣ ᱜᱮᱭᱟ ᱯᱩᱡᱟᱹ ᱨᱮ ᱠᱚᱨᱟᱣ- ᱟ᱾
ᱦᱚᱸ ᱦᱚᱸ᱾
ᱠᱚᱢ ᱜᱮᱭᱟᱞᱮ ᱟᱞᱮ ᱦᱚᱲ ᱫᱚ, ᱱᱚᱝᱠᱟ ᱟᱞᱮ ᱤᱭᱟᱹ ᱫᱚ, ᱱᱚᱝᱠᱟ ᱫᱤᱠᱩ ᱜᱮ ᱵᱮᱥᱤ ᱢᱮᱱᱟᱜ ᱠᱚᱣᱟ᱾ ᱟᱯᱮ ᱥᱮ ᱨᱮ ᱪᱮᱫᱠᱟ ᱢᱮᱱᱟᱜ ᱯᱮᱭᱟ ᱱᱚᱝᱠᱟ ᱫᱤᱠᱩ ᱢᱮᱥᱟ? ᱥᱮ ᱮᱠᱮᱱ ᱦᱚᱲ ᱜᱮ?
ᱵᱟᱝ ᱵᱟᱝ ᱟᱞᱮᱲᱮ ᱦᱚᱸ ᱫᱤᱠᱩ ᱢᱮᱥᱟᱜ ᱮᱠᱟᱞ ᱜᱮ ᱢᱮᱱᱟᱜ ᱞᱮᱭᱟ ᱦᱚᱲ
ᱛᱟᱣ ᱪᱮᱫᱠᱟ ᱱᱚᱝᱠᱟ ᱫᱤᱠᱩ ᱵᱮᱥᱤ ᱢᱮᱱᱟ ᱠᱚᱣᱟ ᱥᱮ ᱱᱚᱝᱠᱟ ᱦᱚ ᱦᱚᱲ ᱵᱮᱥᱤ ᱢᱮᱟᱜ ᱠᱟᱣᱟ?
ᱫᱤᱠᱩ ᱜᱮ ᱵᱮᱥᱤ ᱢᱮᱱᱟᱜ ᱟᱠᱟᱫ ᱠᱚᱣᱟ ᱟᱞᱮ ᱥᱮᱫ ᱦᱚᱸ ᱦᱚᱲ ᱫᱚ ᱠᱚᱢ ᱜᱮ᱾
ᱦᱮᱸ ᱟᱞᱮ ᱥᱮᱫ ᱦᱚᱸ ᱚᱱᱠᱟ ᱜᱮ ᱫᱤᱠᱩ ᱜᱮ ᱵᱮᱥᱤ ᱢᱮᱱᱟᱜ ᱠᱚᱣᱟ ᱦᱚᱲ ᱜᱮ ᱢᱮᱱᱟᱜ ᱠᱚᱣᱟ ᱚᱸᱰᱮ ᱫᱚ ᱛᱟᱣ ᱵᱮᱥᱤ ᱧᱚᱜ ᱜᱮ ᱦᱩ ᱦᱩᱭᱩᱜ ᱜᱮᱭᱟ᱾ ᱟᱨ ᱡᱟᱦᱟᱸ ᱴᱷᱮᱡ ᱵᱟᱪᱩᱜ ᱠᱚᱣᱟ ᱩᱱ ᱩᱱᱟᱹᱜ ᱢᱚᱡᱽ ᱛᱮᱫᱚ ᱵᱟᱝ ᱦᱩᱭᱩᱜ ᱜᱮᱭᱟ ᱱᱚᱝᱠᱟᱱ ᱱᱚᱝᱠᱟ ᱯᱩᱡᱟ. ᱛᱮᱫ ᱦᱩᱭᱩᱜᱼᱟ᱾
ᱦᱩᱸ᱾
ᱦᱩᱭᱩᱜ ᱜᱮᱭᱟ ᱱᱚᱠᱟ ᱯᱳᱜᱨᱟᱢ ᱠᱚᱫᱚ ᱵᱟᱝ ᱦᱩᱭᱩᱜ ᱜᱮᱭᱟ᱾
ᱵᱟᱝ ᱵᱟᱝ ᱚᱱᱠᱟ ᱯᱨᱳᱜᱨᱟᱢ ᱠᱚᱫᱚ ᱵᱟᱝ ᱞᱟᱦᱟ ᱛᱮ ᱦᱳᱭ ᱵᱟᱲᱟᱜ ᱠᱟᱱ ᱛᱟᱦᱮᱱᱟ ᱥᱮᱫᱟᱭ ᱧᱚᱜ ᱚᱱᱟ ᱮᱱᱮᱡ ᱥᱮᱨᱮᱧ ᱠᱚ ᱦᱳᱭᱳᱜ ᱠᱟᱱ ᱛᱟᱦᱮᱱᱟ ᱦᱮᱸ ᱦᱮᱯᱨᱟᱣ ᱠᱚ ᱫᱚᱦᱚᱭᱮᱫ ᱛᱟᱦᱮᱱᱟ, ᱟᱫᱚ ᱱᱮᱛᱟᱨ ᱫᱚᱠᱚ ᱵᱚᱱᱫᱚ ᱵᱟᱲᱟᱣ ᱠᱟᱫᱟ ᱚᱱᱟ ᱠᱚᱫᱚ ᱟᱫᱚ ᱵᱟᱝ ᱦᱚᱭᱳᱜ ᱠᱟᱱᱟ ᱾
ᱦᱮᱸ ᱟ ᱟᱞᱮ ᱥᱮᱫ ᱫᱚ ᱚ ᱚᱱᱠᱟ ᱯᱨᱳᱜᱨᱟᱢ ᱠᱚ ᱵᱟᱝ ᱦᱩᱭᱩᱜ ᱜᱮᱭᱟ ᱾ ᱱᱚᱝᱠᱟ ᱤᱭᱟ ᱠᱚᱨᱟᱣ ᱯᱩᱡᱟᱹ ᱨᱮᱱᱟᱜ ᱠᱚᱨᱟᱣ ᱠᱷᱤᱪᱩᱲᱤ ᱠᱚᱞᱮ ᱤᱥᱤᱱ ᱜᱮᱭᱟ ᱱᱚᱠᱟ ᱮᱢᱟ ᱠᱚ ᱛᱟᱦᱮᱱᱟ ᱞᱮ ᱱᱚᱠᱟ ᱦᱚᱲ ᱠᱚ ᱾
ᱩᱸ ᱦᱩᱸ ᱾
ᱟᱞᱮ ᱥᱮᱫ ᱨᱮ ᱢᱤᱫᱴᱷᱮᱡ ᱜᱮ ᱦᱩᱡᱨᱩᱱ-ᱟ ᱟ ᱟᱞᱮ ᱤᱭᱟᱹ ᱨᱮ ᱟᱨ ᱱᱚᱝᱠᱟ ᱟᱞᱮ ᱯᱟᱥᱮ ᱱᱚᱝᱠᱟ ᱥᱩᱨ ᱟᱹᱛᱩ ᱢᱮᱱᱟᱜ-ᱟ ᱦᱳ ᱦᱳᱭ ᱚᱸᱰᱮ ᱫᱩ ᱥᱩᱨ ᱠᱚᱨᱮ ᱫᱚ ᱵᱟᱝ ᱠᱷᱟᱡ ᱫᱚ ᱟᱨ ᱵᱟᱝ ᱤᱭᱟᱹ ᱫᱚ ᱵᱟᱝ ᱾
ᱩᱸ ᱟᱪᱪᱷᱟ ᱟᱪᱪᱷᱟ, ᱱᱟᱯᱟᱭ ᱜᱮ ᱾
ᱟ
ᱟᱨ ᱡᱟᱦᱟᱱᱟᱜ ᱚᱱᱛᱮ ᱫᱚ ᱤᱭᱟᱹ ᱠᱚ ᱵᱟᱝ ᱦᱩᱭᱩᱜ-ᱟ ᱱᱟᱝᱠᱟᱱ ᱡᱟᱦᱟᱱᱟᱜ ᱜᱟᱛᱮ ᱠᱚ? ᱯᱷᱩᱴᱵᱚᱞ ᱜᱟ ᱜᱟᱛᱤ ᱠᱚ?
ᱦᱮᱸ ᱯᱷᱩᱴᱵᱚᱞ ᱜᱟᱛᱮ ᱠᱚ ᱦᱩᱭᱩᱜ ᱠᱟᱱ ᱜᱮᱭᱟ ᱟᱞᱮ ᱥᱮᱜ ᱾
ᱛᱟᱣ ᱪᱮᱫᱠᱟ ᱦᱩᱭᱩᱜ-ᱟ ᱛᱟᱣ?
ᱰᱷᱮᱨ ᱰᱷᱮᱨ ᱜᱮᱠᱚ ᱴᱟᱠᱟ ᱠᱚᱠᱚ ᱠᱷᱮᱞᱟ ᱦᱚᱪᱚᱭᱟ ᱾
ᱦᱩᱸ ᱾
ᱦᱩᱸ ᱾ ᱟᱫᱚ ᱚᱱᱮ ᱵᱤᱫᱮᱥᱤ ᱯᱞᱤᱭᱟᱨ ᱠᱩᱫᱚ ᱢᱟᱱᱮ ᱵᱟᱝ ᱮᱞᱟᱣ ᱫᱚ ᱵᱟᱝ ᱛᱟᱦᱮᱱ ᱜᱮᱭᱟ ᱾
ᱦᱮᱸ ᱱᱳᱠᱟᱱ ‌ᱯᱤᱞᱤᱭᱟᱨ ᱜᱮ ᱾
ᱦᱮᱸ ᱞᱳᱠᱟᱞ ᱨᱮᱱ ᱜᱮ ᱾
ᱦᱮᱸ ᱾
ᱵᱟᱭᱨᱮ ᱨᱮᱱ ᱠᱚᱫᱚ ᱵᱟᱝᱠᱚ ᱮᱞᱟᱣ ᱠᱚ ᱜᱮᱭᱟ ᱾
ᱦᱮᱸ ᱛᱟᱣ ᱟ ᱟᱪᱷᱟ ᱡᱮ ᱱᱚᱠᱟ ᱞᱟᱦᱟ ᱛᱮ ᱚᱝᱠᱟ ᱤᱭᱟᱹ ᱦᱩᱭ ᱤᱭᱟᱹ ᱱᱚᱠᱟ ᱠᱷᱮᱞ ᱠᱩ ᱦᱩᱭᱩᱜ ᱠᱟᱱ ᱛᱮᱦᱮᱱᱟ? ᱦᱩᱻᱸ ᱱᱚᱝᱠᱟ ᱥᱩᱠᱨᱤ ᱪᱮ ᱤᱭᱟᱹ ᱱᱚᱝᱠᱟ ᱱᱚᱝᱠᱟ ᱠᱷᱟᱹᱥᱤ ᱦᱳᱭ ᱚᱝᱠᱟ ᱠᱷᱮᱞ ᱦᱩᱭᱩᱜ ᱜᱮᱭᱟ ᱟᱯᱮ‌ ᱥᱮᱜ? ᱵᱟ ᱾
ᱥᱩᱠᱨᱤ ᱠᱷᱟᱹᱥᱤ ᱠᱷᱮᱞ ᱫᱚ ᱢᱤᱫ ᱵᱟᱨ ᱫᱚ ᱚᱱᱟ ᱴᱟᱠᱟ ᱠᱷᱮᱞᱟ ᱜᱮ ᱦᱩᱭᱩᱜ ᱛᱮᱦᱮᱱᱟ ᱾
ᱦᱮᱸ ᱱᱚᱛᱮ ᱦᱚᱸ ᱴᱟᱠᱟ ᱵᱤᱥᱤ ᱟᱨ ᱡᱩᱫᱩ ᱢᱮᱱ ᱢᱮ ᱱᱚᱠᱟ ᱥᱩᱠᱨᱤ ᱪᱮ ᱚᱱᱠᱟ ᱱᱚᱠᱟ ᱥᱩᱠᱨᱤ ᱪᱮ ᱱᱚᱝᱠᱟ ᱱᱚᱝᱠᱟ ᱥᱩᱠᱨᱤ ᱪᱮ ᱫᱚᱦᱚᱣᱟ ᱵᱚ ᱾ ᱛᱳ ᱩ ᱩᱱᱩᱠᱩ ᱫᱚ ᱵᱤᱥᱤ ᱟᱨ ᱱᱩᱝᱠᱩ ᱫᱚ ᱵᱮᱥᱤ ᱵᱟᱝ ‌ᱠᱚ ᱤᱭᱟᱹ ᱠᱚᱛᱮ ᱜᱚᱡᱚᱜ ᱠᱟᱱᱟ ᱠᱚ ᱥᱤᱢ ᱫᱷᱟᱣ ᱫᱚ ᱢᱤᱫ ᱫᱷᱟᱣ ᱞᱮ ᱟ ᱟᱜᱩ ᱞᱮᱜ ᱠᱚ ᱦᱮᱸ ᱟᱻᱟᱨ ᱠᱚ ᱴᱷᱚᱠᱟᱣ ᱵᱚᱱᱟ ᱚᱱᱠᱟ ᱜᱚᱡ ᱠᱟᱱᱟ ᱟᱨᱚ ᱤᱭᱟᱹ ᱠᱚ ᱴᱟᱠᱟ ᱮᱢ ᱦᱩᱭᱩᱜ ᱛᱟᱠᱳ ᱾ ᱱᱚᱠᱟ ᱤᱭᱟᱹ ᱠᱩᱡ ᱚᱲᱟᱜ ᱠᱷᱚᱡ ᱜᱮ ᱟᱨᱚ ᱚᱱᱟ ᱴᱟᱜ ᱫᱚ ᱚᱱᱟ ᱠᱷᱮᱞ ᱫᱚ ᱵᱚᱱᱫᱚ ᱵᱟᱲᱟ ᱠᱮᱫᱟ ᱾ ᱱᱚᱝᱠᱟ ᱟᱜᱩ ᱞᱤ ᱠᱩᱣᱟ ᱟᱨᱚ ᱱᱚ ᱱᱚᱝᱠᱟ ᱛᱮᱦᱮᱱᱮ ᱦᱚᱲ ᱴᱷᱤᱠ ᱜᱮ ᱦᱮᱸ ᱦᱮᱸ ᱛᱟᱯᱚᱨ ᱦᱮᱸ ᱛᱟᱯᱚᱨᱮ ᱴᱷᱤᱠ ᱜᱮ ᱛᱮᱦᱮᱸ ᱠᱟᱱᱟ ᱡᱮ ᱫᱤᱱ ᱯᱷᱟᱭᱱᱮᱞ ᱠᱟᱱᱟ ᱪᱷᱮ ᱪᱷᱮ ᱫᱤᱱ ᱜᱮᱞᱮ ᱤᱭᱟᱹᱮᱫ ᱠᱚᱣᱟ ᱱᱚᱠᱟ ᱟᱼᱟᱹᱜᱩᱭᱮᱜ ᱠᱚᱣᱟ ᱞᱮ ᱾ ᱛᱟᱯᱚᱨᱮ ᱱᱚᱠᱟᱱ ᱛᱟᱯᱚᱨ ᱟᱭᱩᱵ ᱛᱮᱢᱚᱱ ᱛᱚ ᱜᱚᱡ ᱮᱱᱟᱭ ᱚᱱᱟ ᱦᱮᱸ ᱤᱭᱟᱹ ᱛᱟᱦᱮᱱ ᱠᱟᱱᱟᱭ ᱯᱷᱟᱥᱴ ᱛᱟᱦᱮᱸ ᱠᱟᱱᱟᱭ ᱩᱱᱤ ᱜᱚᱡ ᱱᱟᱭ ᱯᱷᱟᱥ ᱮᱮᱱᱮᱡ ᱜᱤ ᱾ ᱟᱨᱚ ᱱᱚᱝᱠ‌ᱟ ᱫᱚ ᱤᱭᱟᱹᱭ‌ ᱫᱟᱹᱠᱩ ᱩᱱᱠᱩ ᱢᱮᱱ ᱫᱟᱹᱠᱩ ᱱᱩ ᱱᱩᱭ ᱫᱚ ᱵᱟ ᱵᱟᱞᱮ ᱦᱟ ᱦᱟᱛᱟᱣᱮᱭᱟ ᱚᱱᱠᱟᱭ ᱫᱟᱠᱚ ᱛᱚ ᱟᱨᱚ ᱰᱚ ᱚᱻᱚᱲᱟᱜ ᱠᱷᱚᱡ ᱤᱭᱟᱹ ᱮᱢ ᱦᱩᱭᱮᱱᱟ ᱾
ᱦᱮᱸ ᱾
ᱦᱮᱸ ᱚᱱᱟ ᱚᱱᱟ ᱠᱚ ᱛᱚᱠᱷᱚᱱ ᱠᱚ ᱟᱨᱚ ᱚᱱᱟ ᱫᱚ ᱵᱟᱜᱤ ᱠᱤᱫᱟ ᱞᱮ ᱵᱟᱞᱮ ᱤᱭᱟᱹ ᱱᱚᱝᱠᱟ ᱨᱮ ᱯᱚ ᱯᱚᱭᱥᱟ ᱠᱷᱮᱞᱳᱰ ᱜᱮ ᱫᱚᱦᱚᱭ ᱫᱚᱦᱚᱭ ᱛᱟᱦᱮᱱᱟ ᱾ ᱵᱟᱝᱠᱷᱟᱡ ᱯᱮ ᱫᱷᱟᱣ ᱯᱩᱱ ᱫᱷᱟᱣ ᱱᱚᱠᱟ ᱤᱭᱟᱹ ᱦᱩᱭ ᱱᱟ ᱱᱚᱠᱟ ᱥᱩᱠᱨᱤ ᱠᱷᱮᱞ ᱦᱩᱭ ᱞᱮᱱᱟ ᱾ ᱟᱨ ᱜᱚᱡ ᱱᱟᱭ ᱥᱮ ᱛᱚ ᱛᱚᱠᱷᱚᱱ ᱠᱷᱚᱡ ᱞᱮ ᱵᱟᱭ ᱵᱟᱞᱮ ᱠᱚᱨᱟᱣ ᱫᱟᱞᱮ ᱾
ᱚᱸ ᱾
ᱦᱮᱸ‌᱾ ᱟᱫᱚ ᱤᱭᱟᱹ ᱠᱩ ᱦᱩᱭ ᱦᱮᱡ ᱱᱟ ᱴᱟᱭᱤᱢ ᱠᱩ ᱫ ᱫᱚᱦᱚᱭ ᱫᱚᱦᱚᱭ ᱵᱮᱱ ᱦᱳᱭ ᱥᱮ ᱾
ᱦᱮᱸ ᱥᱩᱠᱨᱤ ᱠᱷᱮᱞ ᱠᱷᱚᱱᱟᱜ ᱫᱚ ᱚᱱᱟ ᱴᱟᱠᱟ ᱠᱷᱮᱞ ᱠᱚᱜᱮ ᱵᱷᱟᱹᱜᱤᱭᱟ ᱢᱚᱴᱟᱼᱢᱩᱴᱤ ᱴᱤ ᱫᱚ‌ ᱾
ᱦᱮᱸ ᱛᱟᱣ ᱟᱹᱰᱤ ᱪᱷᱩᱠᱨᱤ ᱠᱩᱨ ᱵᱷᱟᱜᱤᱭᱟ ᱦᱮᱸ ᱟᱨ ᱡᱤ ᱡᱩᱫᱤ ᱠᱚ ᱚᱝᱠᱟ ᱡᱩᱫᱤ ᱠᱩ ᱜᱚ ᱜᱚᱡᱚᱜ-ᱟ ᱛᱚ ᱛᱚᱵᱮ ᱛᱚ ᱩᱸᱻ ᱞᱚᱥ ᱜᱮᱭᱟ ᱛᱚ ᱚᱱᱟ ᱫᱚ ᱾
ᱦᱩᱸ ᱦᱩᱸ, ᱟᱯᱮ
ᱦᱮᱸ ᱟᱫᱚ ᱚᱱᱟ ᱚᱱᱟ ᱠᱚ ᱴᱷᱤᱠᱟᱹ ᱜᱮᱭᱟ ᱚᱱᱟ ᱠᱚ ᱚᱱᱟ ᱤᱭᱟᱹ ᱠᱮ ᱜᱳ ᱥᱩᱼᱼᱥᱩᱠᱨᱤ‌ ᱠᱷᱮᱞ ᱠᱩ ᱾
ᱦᱩᱸ ᱦᱩᱸ᱾
ᱮᱸ ᱡᱚᱨ ᱩᱸᱼᱼᱩᱸᱼᱼᱩᱸ ᱵᱟᱨ ᱫᱷᱟᱨᱮ ᱡᱮ ᱞᱮᱜ ᱛᱟᱠᱚ ᱴᱷᱤᱠ ᱜᱮ ᱛᱚ ᱛᱚᱠᱷᱚᱱ ᱞᱮ ᱼᱼ ᱯᱮ ᱫᱮ ᱯᱮ‌ ᱫᱷᱟᱣ ᱞᱮ‌ ᱡᱷᱟᱹᱞᱟ ᱛᱚᱠᱷᱚᱱ ᱜᱮ
ᱦᱩᱸ ᱾
ᱜᱚᱡ ᱞᱮᱱᱟᱭ ᱛᱚᱠᱷᱚᱱ ᱜᱮ ᱵᱟᱞᱮ ᱠᱚᱨᱟᱣ ᱛᱟᱦᱮᱱ ᱜᱤᱭᱟ ᱚᱭ ᱠᱚᱭ ᱮᱢ ᱦᱩᱭ ᱱᱟ ᱚᱲᱟᱜ ᱠᱷᱚᱡ ᱮᱢ ᱦᱩᱭ ᱱᱟ ᱾ ᱦᱮᱸ ᱾
ᱦᱩᱸ ᱾
ᱢᱤᱫ ᱫᱚ ᱯᱚᱭᱥᱟ ᱠᱷᱮᱞ ᱠᱚ ᱠᱚᱨᱟᱣ ᱜᱮᱭᱟ ᱾
ᱦᱩᱸ ᱾
ᱟᱯᱮ ᱥᱮᱫ ᱛᱟᱢ ᱚᱱᱠᱟ ᱦᱩᱭᱩᱜ ᱜᱮᱭᱟ ᱥᱮ